ᱦᱟᱞᱳ ᱵᱟᱢ ᱵᱩᱡ ᱫᱟᱲᱮᱟᱠᱟᱜ ᱵᱟᱝ
ᱟᱪᱪᱷᱟ ᱟᱪᱪᱷᱟ ᱟᱪᱪᱷᱟ
ᱟᱡ ᱛᱤᱜᱤ ᱠᱟᱴᱤᱡ ᱩᱛᱤᱹᱨ ᱟᱠᱟᱱᱟ᱾
ᱦᱩᱸ
ᱮ ᱚᱸᱰᱮ ᱪᱮᱫ ᱠᱚ ᱞᱟᱹᱭᱟ ᱩᱸ ᱟᱢᱟᱜ ᱚᱸᱰᱮ ᱤᱭᱟᱹ ᱠᱚ ᱡᱚᱢᱟᱜ ᱟᱢᱟᱜ ᱟᱢ ᱩᱭᱰᱨᱚᱮᱫᱟᱢ ᱱᱤᱡᱮᱨᱟᱜ ᱜᱮ
ᱵᱟᱝ ᱣᱤᱫᱰᱨᱚ ᱦᱩᱭᱩᱜᱼᱟ᱾
ᱛᱟᱦᱞᱮ ᱟᱡ ᱛᱮᱜᱮ ᱦᱤᱡᱩᱜ ᱼᱟ᱾
ᱟᱡ ᱛᱮᱜᱤ ᱦᱤᱡᱩᱜᱼᱟ᱾
ᱟᱨᱛ ᱟᱢᱟᱜ ᱮᱠᱟᱣᱟᱱᱴ ᱠᱚ ᱪᱤᱫ ᱛᱩ ᱨᱮᱢ ᱤᱫᱤ ᱠᱮᱫᱟ
ᱚᱱᱟ ᱠᱚᱫᱚ ᱦᱟᱸᱜ ᱤᱧ ᱞᱟᱹᱭᱟ ᱢᱟ ᱡᱚᱠᱷᱚᱱ ᱠᱚᱨᱟᱣ ᱦᱳᱭᱳᱜᱼᱟ ᱛᱚᱠᱷᱚᱱ ᱤᱧ ᱞᱟᱹᱭᱟᱢᱟ ᱪᱟᱯ ᱪᱟᱜ ᱮᱢ ᱦᱟᱛᱟᱣ ᱮᱜ ᱟ᱾
ᱟᱪᱪᱷᱟ᱾
ᱮ ᱭᱟ ᱢᱤᱫᱴᱮᱱ ᱠᱚᱲᱟ ᱜᱤᱫᱽᱨᱟᱹ ᱱᱚᱝᱠᱟ ᱜᱮ ᱫᱚᱢᱮ ᱢᱮᱥᱮᱡ ᱤᱧ ᱠᱟᱱᱟ ᱵᱟᱲᱟᱭ ᱠᱮᱜ ᱟᱢ ᱾ᱱᱚᱣᱟ ᱨᱮᱫᱚ ᱵᱟᱝᱟ ᱦᱟᱱᱟ ᱨᱮ᱾
ᱦᱩᱸ᱾
ᱮ ᱜᱚᱝᱠᱮ ᱪᱮᱫᱞᱤᱧ ᱪᱤᱠᱭᱟ, ᱟᱹᱞᱤᱧ ᱦᱚᱸ ᱵᱟᱝ ᱜᱟᱱᱚᱜ ᱠᱟᱱ ᱛᱟᱹᱞᱤᱧ, ᱱᱟᱣᱟ ᱱᱟᱣᱟᱛᱮ ᱟᱭ. ᱰᱤ. ᱞᱤᱧ ᱠᱚᱨᱟᱣ ᱠᱮᱫᱼᱟ ᱱᱚᱣᱟ ᱨᱮᱦᱚᱸ ᱵᱟᱝ ᱜᱟᱱᱚᱜ ᱠᱟᱱ ᱛᱟᱞᱤᱧ ᱪᱮᱫ ᱞᱤᱧ ᱪᱤ -ᱠᱟᱹᱭᱟ, ᱴᱟᱠᱥ ᱠᱚᱦᱚᱸ ᱵᱟᱹᱞᱤᱧ ᱧᱟᱢ ᱠᱟᱜᱼᱟ, ᱦᱮᱸ᱾ ᱢᱮᱥᱮᱡᱽ ᱠᱚᱛᱮ ᱡᱟᱦᱟᱸ ᱜᱮ ᱵᱷᱚᱭᱮᱥ ᱠᱚᱛᱮᱧ ᱜᱟᱞᱢᱟᱨᱟᱣᱮᱱᱟ, ᱯᱷᱳᱱ ᱦᱚᱸᱭ ᱯᱷᱳᱱ ᱟᱹᱫᱤᱧᱟ ᱤᱧᱜᱤᱧ ᱟᱹᱲᱤᱥ ᱪᱟᱵᱟᱭᱮᱱᱟ, ᱤᱧ ᱮᱰᱢᱤᱱᱴ ᱫᱩᱧ ᱵᱟᱝᱠᱷᱟᱱ ᱫᱚ ᱤᱧ ᱫᱚ ᱩᱱᱟᱹᱜ ᱰᱤᱴᱮᱞᱥ ᱤᱧ ᱫᱚ ᱵᱟᱹᱧ ᱵᱟᱲᱟᱭᱟ,
ᱮᱰᱢᱤᱱ ᱠᱚᱣᱟᱜ ᱛᱚ ᱱᱟᱢᱵᱟᱨ ᱢᱮᱱᱟᱜ ᱜᱮᱭᱟ ᱦᱮᱸᱥᱮ, ᱜᱩᱨᱩᱯ ᱠᱚ ᱨᱮ ᱢᱮᱱᱟᱜ ᱠᱚ ᱜᱮᱭᱟ ᱮᱰᱢᱤᱱ ᱠᱚ, ᱠᱩᱞᱤ ᱞᱮᱠᱚ ᱠᱷᱟᱱ ᱡᱟᱦᱟᱸᱱᱟᱜ ᱵᱩᱡᱷᱟᱹᱣ ᱵᱟᱝ ᱜᱟᱱᱚᱜ-ᱟ, ᱛᱟᱪᱷᱟᱲᱟ ᱢᱤᱴᱤᱱ ᱠᱚ ᱢᱮᱱᱟᱜ ᱫᱚ ᱟᱹᱭᱩᱵ ᱵᱮᱲᱟ, ᱡᱟᱦᱟᱸᱱᱟᱜ ᱮᱴᱠᱮᱴᱚᱬᱮ ᱦᱩᱭᱩᱜ ᱠᱷᱟᱱ ᱫᱚ ᱚᱱᱟ ᱠᱚᱨᱮ ᱫᱚ ᱟᱨ ᱤᱭᱟᱹ ᱫᱟᱲᱮᱭᱟᱜ ᱟᱢ ᱥᱮ᱾
ᱟᱪᱪᱷᱟ᱾
ᱦᱩᱸ᱾
ᱪᱤᱠᱟᱹᱭ ᱟᱢ?
ᱤᱧ ᱫᱩᱧ ᱫᱩᱲᱩᱵ ᱟᱠᱟᱱᱟ ᱜᱟᱹᱰᱭᱟ ᱜᱷᱟᱴ ᱨᱮ᱾
ᱚᱸᱻ᱾
ᱡᱟᱦᱟᱸ ᱞᱮᱠᱟᱛᱤᱧ ᱠᱚᱢᱯᱞᱤᱴ ᱠᱟᱫ ᱜᱮ ᱵᱟᱥ,
ᱦᱩᱸ?
ᱛᱮᱦᱮᱧ ᱱᱚᱣᱟ ᱫᱚᱥᱴᱟ ᱦᱩᱭᱮᱱ ᱛᱤᱧᱟᱹ,
ᱦᱩᱸ᱾
ᱫᱚᱥᱴᱟ ᱦᱩᱭᱩᱜ ᱛᱮᱦᱮᱧ ᱱᱤᱛᱚᱜ ᱫᱚᱥᱴᱟ ᱫᱷᱟᱹᱵᱤᱡ ᱚᱠᱛᱚᱧ ᱠᱚᱨᱟᱣᱟ ᱫᱚᱥ ᱛᱷᱮᱠᱮ ᱮᱜᱟᱨᱚᱴᱟ, ᱵᱟᱫ ᱵᱟᱠᱤ ᱡᱟ ᱛᱟᱦᱮᱸᱱᱟ ᱫᱷᱤᱱᱟᱹᱝ᱾ ᱮᱠᱴᱟ ᱵᱷᱤᱛᱤᱨ ᱛᱮ ᱠᱚᱢᱯᱞᱤᱴ᱾ ᱦᱮᱸ!
ᱫᱚᱥᱴᱟ ᱠᱚᱢᱯᱞᱤᱴ,
ᱦᱮᱸ, ᱛᱟᱦᱚᱞᱮ ᱯᱚᱱᱨᱚᱴᱟ ᱛᱮᱦᱮᱧ ᱠᱚᱢᱯᱞᱤᱴ ᱢᱟ ᱦᱮᱸ᱾
ᱟᱪᱪᱷᱟ᱾
ᱨᱤᱥᱤᱯ ᱴᱟᱠᱥ ᱠᱚ ᱠᱟᱹᱴᱤᱡ ᱡᱟᱫᱟ ᱠᱚᱨᱟᱣ ᱢᱮ ᱯᱚᱱᱨᱚᱴᱟ ᱠᱚᱢᱯᱞᱤᱴ ᱢᱟᱲᱟᱝ ᱨᱮ᱾
ᱮᱻ, ᱟᱨ ᱪᱮᱫ ᱠᱚ ᱞᱟᱹᱭᱟ ᱤᱧ ᱡᱩᱫᱤ ᱦᱚᱲ ᱮᱴᱟᱜ ᱦᱚᱲᱤᱧ ᱠᱚᱞᱟ ᱟᱠᱚᱣᱟ, ᱤᱧ ᱪᱮᱫ ᱞᱤᱭᱮᱧ ᱨᱚᱲᱟ ᱚᱱᱟ ᱜᱮᱛᱚᱧ ᱪᱤᱱᱛᱟᱹ ᱵᱟᱲᱟᱭᱮᱫᱟ,
ᱪᱮᱫ ᱮᱢ ᱨᱚᱲᱟ, ᱡᱟᱫᱟ ᱯᱟᱨᱥᱚᱱᱟᱞ ᱜᱟᱞ ᱜᱟᱞᱢᱟᱨᱟᱣ ᱦᱚᱸ ᱵᱟᱝ ᱜᱟᱱᱚᱜᱼᱟ, ᱵᱚᱸᱜᱟ ᱵᱩᱨᱩ ᱱᱤᱭᱮᱢ ᱜᱟᱞᱢᱟᱨᱟᱣ ᱫᱟᱲᱮᱭᱟᱜᱼᱟ᱾ ᱪᱮᱫ ᱞᱮᱠᱟᱯᱮ ᱵᱚᱸᱜᱟᱜ ᱜᱮᱭᱟ ᱚᱱᱛᱮ ᱫᱚ? ᱡᱟᱦᱮᱨ ᱵᱚᱸᱜᱟ ᱞᱟᱹᱜᱤᱫ ᱡᱟᱦᱮᱨ ᱟᱭᱚ ᱞᱟᱹᱜᱤᱫ ᱫᱚ ᱚᱠᱚᱭ ᱨᱩᱢᱩᱜ ᱜᱮ ᱛᱟᱯᱮᱭᱟ? ᱟᱻ ᱫᱤᱥᱚᱢ ᱠᱚ ᱚᱠᱟ ᱥᱮᱫ? ᱟᱯᱮ ᱚᱱᱛᱮᱱᱟᱜ ᱠᱟᱞᱪᱟᱨ ᱠᱚ ᱪᱮᱫ ᱞᱮᱠᱟᱱᱟ, ᱟᱹᱨᱤᱪᱟᱹᱞᱤ ᱠᱚ ᱪᱮᱫ ᱞᱮᱠᱟᱱᱟ? ᱦᱮᱸ᱾
ᱟᱨ ᱤᱧ ᱡᱩᱫᱤ ᱠᱚ ᱠᱩᱞᱤᱧᱟ ᱤᱧ ᱫᱚ ᱵᱟᱹᱧ ᱞᱟᱹᱭ
ᱚᱷ, ᱞᱟᱹᱭ ᱦᱩᱭᱩᱜᱼᱟ ᱚᱱᱠᱟᱜ ᱜᱮ᱾ ᱟᱸ ᱤᱧᱦᱚᱸ ᱚᱱᱮ ᱠᱚᱞ ᱪᱟᱵᱟ ᱟᱠᱟᱱ ᱠᱷᱚᱱᱟᱜ ᱟᱨ ᱵᱟᱹᱧ ᱜᱟᱞᱢᱟᱨᱟᱣ ᱟᱠᱟᱱᱟ ᱵᱟᱲᱟᱹᱭ ᱟᱢ, ᱤᱧᱟᱹᱜ ᱠᱚᱞ ᱛᱤᱨᱤᱥᱴᱟ ᱴᱟᱠᱥ ᱪᱟᱵᱟ ᱠᱷᱚᱱᱟᱜ ᱛᱚ ᱟᱨ ᱚᱱᱠᱟ, ᱚᱱᱠᱟ ᱢᱟᱱᱮ ᱚ ᱡᱟᱱᱟ ᱦᱚᱲ ᱥᱟᱞᱟᱜ ᱫᱚ ᱠᱷᱩᱵ ᱮᱠᱴᱟ ᱵᱟᱝ ᱜᱟᱞᱟᱨᱟᱣ ᱦᱩᱭ ᱠᱟᱱᱟ, ᱤᱱᱟᱹ ᱢᱚᱫᱷᱮ ᱨᱮᱜᱮ ᱢᱟᱱᱮ ᱛᱤᱨᱤᱥ ᱴᱟ ᱴᱟᱠᱥ ᱢᱚᱫᱽᱫᱷᱮ ᱨᱮᱜᱮ ᱢᱤᱫ ᱢᱤᱫ ᱵᱟᱨ, ᱯᱮ ᱦᱚᱲ ᱥᱟᱞᱟᱜ ᱫᱚ ᱚᱱᱠᱟ ᱵᱟᱨ ᱵᱟᱨ ᱠᱟᱛᱷᱟ ᱦᱩᱭ ᱟᱠᱟᱱ ᱜᱮᱭᱟ, ᱴᱷᱤᱠ ᱟᱪᱷᱮ, ᱵᱟᱨ, ᱯᱮ ᱫᱷᱟᱣ ᱠᱟᱛᱮ ᱠᱟᱛᱷᱟ ᱦᱩᱭ ᱠᱟᱱ ᱜᱮᱭᱟ,
ᱦᱩᱸ᱾
ᱪᱮᱥᱴᱟᱭ ᱢᱮ, ᱟᱨ ᱥᱚᱵ ᱥᱚᱢᱚᱭ ᱢᱟ ᱤᱧᱦᱚᱸ ᱯᱷᱨᱤ ᱵᱟᱹᱧ, ᱵᱟᱢ ᱧᱟᱢᱤᱧᱟ ᱟᱨ ᱟᱢᱦᱚᱸ ᱯᱷᱨᱤ ᱵᱟᱹᱧ ᱧᱟᱢ ᱢᱮᱭᱟ ᱥᱚᱵ ᱥᱚᱢᱚᱭ ᱫᱚ ᱦᱮᱸ ᱥᱮ,
ᱦᱩᱸ᱾
ᱪᱮᱥᱴᱟᱭ ᱢᱮ ᱜᱨᱩᱯ ᱠᱷᱚᱱᱟᱜ ᱟᱹᱜᱩ ᱵᱟᱠᱷᱨᱟ᱾
ᱚᱻ᱾
ᱟ ᱤᱧᱫᱚ ᱯᱟᱨᱥᱚᱱᱟᱞᱤᱧ ᱢᱮᱥᱮᱡ ᱟᱠᱚ ᱜᱮᱭᱟ, ᱢᱮᱥᱮᱡ ᱠᱟᱛᱮ ᱤᱧ ᱞᱟᱹᱭᱼᱟ ᱤᱧ ᱴᱷᱮᱱ ᱯᱷᱳᱱ ᱢᱮ᱾ ᱤᱧᱟᱹᱜ ᱠᱚᱞ ᱪᱟᱵᱟ ᱟᱠᱟᱱᱟ᱾ ᱛᱚ ᱛᱷᱚᱱ ᱟᱠᱚ ᱡᱩᱫᱤ ᱟᱡᱟᱜ ᱦᱚᱸ ᱚᱝᱠᱟ ᱡᱩᱫᱤ ᱮᱴᱠᱮᱴᱚᱬᱮ ᱛᱟᱦᱮᱱᱟ ᱩᱱᱤ ᱦᱚᱸᱭ ᱞᱟᱹᱭᱟ ᱡᱮ ᱩᱱᱤᱭᱟᱜ ᱦᱚᱸ ᱵᱟᱝ ᱜᱟᱱᱚᱜᱼᱟ᱾ ᱛᱟᱦᱞᱮ ᱛᱷᱤᱨ ᱠᱟᱜ ᱢᱮ ᱪᱩᱯᱼᱪᱟᱯ᱾
ᱪᱤᱜ ᱫᱟᱨᱮᱧ ᱪᱤᱠᱟᱹᱭᱟ?
ᱩᱸ᱾
ᱛᱟᱦᱚᱞᱮ ᱟᱯᱮ ᱥᱩᱨ ᱨᱮᱜᱮ ᱱᱟᱜ ᱟᱞᱮ ᱤᱫᱤ ᱠᱩᱲᱤ ᱜᱤᱫᱽᱨᱟᱹ ᱠᱚ ᱤᱫᱤᱭ ᱠᱟᱱ ᱛᱟᱞᱮᱭᱟ᱾
ᱩᱸ, ᱤᱧ ᱯᱷᱳᱱ ᱟᱹᱧ ᱢᱮ ᱟᱞᱮ ᱚᱲᱟᱧ ᱟᱜᱩ ᱢᱮᱭᱟ ᱴᱷᱤᱜ ᱟᱪᱮ᱾
ᱫᱚᱝ ᱮᱱᱮᱡ ᱦᱩᱭᱩᱜᱼᱟ᱾
ᱩᱸᱪᱪᱷᱟ᱾
ᱥᱟᱸᱜᱟᱛ ᱠᱩᱲᱤ ᱠᱚ ᱱᱚᱝᱠᱟ ᱥᱚᱠᱚᱡᱽ ᱤᱧ ᱥᱚᱠᱚᱡ ᱠᱚᱣᱟ ᱱᱚᱝᱠᱟ
ᱛᱟᱦᱚᱞᱮ ᱤᱧᱤᱧ ᱪᱟᱞᱟᱜᱼᱟ ᱦᱟᱸᱜ ᱫᱚᱝ ᱮᱱᱮᱡ᱾
ᱦᱚᱸ ᱦᱤᱡᱩᱜ ᱢᱮ, ᱚᱥᱩᱵᱤᱫᱟ ᱵᱟᱹᱱᱩᱜ᱾ ᱟᱞᱮ ᱯᱩᱱᱭᱟᱹ ᱦᱚᱸ ᱰᱷᱟᱵᱚᱞ ᱟᱞᱮ ᱦᱟᱸᱜ ᱞᱮ ᱞᱟᱹᱭ ᱮᱼᱟ᱾
ᱦᱩᱸ᱾
ᱮᱸ ᱫᱷᱟᱵᱚᱞ, ᱫᱷᱟᱵᱚᱞ, ᱫᱷᱟᱵᱚᱞ᱾
ᱢᱟᱱᱮ?
ᱫᱷᱟᱵᱚᱞ ᱛᱮᱞᱮ ᱮᱱᱮᱡᱟ, ᱴᱟᱢᱟᱠ ᱛᱩᱢᱫᱟᱜ ᱢᱟ ᱛᱟᱦᱮᱱ ᱜᱮᱭᱟ ᱟᱹᱛᱩ ᱨᱮᱭᱟᱜ ᱢᱮᱱᱟᱜ ᱜᱮᱭᱟ᱾
ᱦᱩᱸ᱾
ᱦᱮᱸ ᱥᱮ, ᱰᱷᱟᱵᱚᱞ ᱛᱮ ᱦᱚᱞᱮ ᱮᱱᱮᱡᱟ᱾
ᱢᱟᱱᱮ ᱪᱮᱜ ᱰᱷᱟᱵᱚᱞ?
ᱫᱷᱟᱵᱚᱞ ᱫᱚ ᱚᱱᱟ ᱫᱚ ᱮᱱᱥᱤᱥᱤ ᱥᱮᱴᱮᱢ ᱧᱮᱞ ᱟᱠᱟᱼᱟ ᱛᱚ, ᱮᱱᱥᱤᱥᱤ ᱥᱮᱴ᱾
ᱢᱟᱱᱮ ᱵᱚᱠᱥ᱾
ᱵᱟᱝᱟ᱾
ᱛᱟᱦᱞᱮ?
ᱮᱱ ᱥᱤᱥᱤᱴᱮᱢ ᱧᱮᱞ ᱟᱠᱟᱫᱟ, ᱮᱱᱥᱤᱥᱤ ᱥᱮᱴ, ᱰᱨᱟᱢ᱾ ᱮᱱᱥᱤᱥᱤ ᱨᱮᱠᱚ ᱨᱩᱭ ᱫᱚ ᱦᱟᱸᱜ ᱛᱚ ᱟᱵᱚ ᱤᱥᱠᱩᱞ ᱨᱮ, ᱚᱱᱟ ᱠᱚᱜᱮ᱾
ᱦᱟᱹᱴ ᱚᱱᱟ ᱠᱚᱫᱚ ᱟᱲᱤᱥ ᱜᱮ ᱟᱸᱡᱚᱢᱚᱜ ᱜᱮᱭᱟ᱾
ᱮ ᱦᱮᱦᱮ, ᱟᱹᱰᱤ ᱡᱳᱨ ᱦᱚᱠᱚ ᱟᱸᱡᱚᱢᱚᱜᱼᱟ ᱜᱩᱢᱨᱟᱹᱜᱼᱟ ᱠᱷᱩᱵ ᱡᱳᱨ᱾ ᱥᱩᱫᱩ ᱨᱟᱦᱟ ᱴᱷᱤᱠ ᱫᱚᱨᱠᱟᱨ ᱟᱨ ᱚᱱᱟ ᱪᱟᱰᱜᱩ ᱵᱟᱹᱰᱩᱜ ᱞᱮᱠᱷᱟᱱ ᱢᱟ ᱟᱨ ᱵᱷᱟᱜᱤ ᱵᱟᱝ ᱟᱸᱡᱚᱢᱚᱜᱼᱟ ᱡᱟᱦᱟᱱᱟᱜ ᱜᱮ᱾
ᱠᱩᱣᱟᱜ ᱫᱤᱠᱩᱣᱟᱜ ᱤᱡᱟᱹ ᱞᱮᱠᱟ ᱟᱹᱲᱤᱥ ᱜᱮ᱾
ᱟᱨ ᱚᱱᱟ ᱫᱚ ᱢᱟᱱᱮ, ᱵᱟᱝᱟ ᱨᱩ ᱦᱩᱭᱩᱜᱼᱟ ᱥᱟᱱᱛᱟᱲ ᱜᱮ ᱫᱚᱱ ᱫᱚ ᱱᱤᱡᱮᱨᱟᱜ ᱟᱵᱚᱣᱟᱜ ᱜᱮᱵᱚ ᱨᱩᱭᱟ᱾
ᱚ, ᱚᱵᱚ ᱢᱤᱴᱟᱝ ᱵᱷᱟᱹᱜᱤ ᱠᱟᱛᱷᱟ᱾ ᱤᱧ ᱥᱮ ᱦᱟᱨᱢᱳᱱᱤᱭᱟᱢ ᱯᱤᱭᱟᱱᱳ ᱠᱚ ᱥᱮᱬᱟᱭ ᱞᱟᱹᱜᱤᱼᱮ᱾
ᱚ ᱥᱮᱬᱟᱭ ᱛᱟᱵᱚᱱ ᱢᱮᱥᱮ, ᱤᱧ ᱥᱮᱨᱮᱧ ᱥᱤᱝᱜᱟᱨᱤᱧ ᱛᱮᱭᱟᱨᱚᱜ ᱞᱟᱹᱜᱤᱫ᱾
ᱦᱤᱛᱩ ᱦᱤᱛᱩ ᱥᱮᱬᱟ ᱞᱟᱹᱜᱤᱜᱼᱮ᱾ ᱢᱟᱱᱮ ᱟᱼᱫᱮᱜᱤ ᱛᱤᱱᱟᱹ ᱛᱤᱱᱟᱹᱜ ᱛᱟᱜᱽᱲᱟ ᱥᱮᱬᱟ ᱫᱟᱲᱮᱭᱟᱜ ᱞᱮ ᱠᱟᱱᱟ, ᱦᱟᱨᱢᱳᱱᱤᱭᱟᱢᱤᱧ ᱥᱮᱬᱟᱭᱟ᱾ ᱯᱮᱭᱟᱱᱟ ᱦᱚᱸᱧ ᱥᱮᱱᱟᱭᱟ ᱡᱩᱫᱤ ᱛᱩᱢᱫᱟᱜ ᱠᱚ ᱢᱮᱱᱟᱜᱼᱟ, ᱛᱩᱢᱫᱟᱜ ᱠᱩᱧ ᱥᱮᱬᱟᱭᱟ᱾ ᱡᱩᱫᱤ ᱜᱤᱴᱟᱨ ᱢᱮᱱᱟᱜᱼᱟ ᱜᱤᱴᱟᱨ ᱦᱚᱸᱧ ᱥᱮᱬᱟᱭᱟ, ᱴᱷᱤᱠ ᱟᱪᱷᱮ ᱦᱚᱞᱟ ᱜᱮ ᱨᱚᱯᱚᱲ ᱦᱩᱭ ᱟᱠᱟᱱᱟ ᱮᱵᱟᱨ
ᱩᱸ-ᱩᱸ-ᱢᱤᱡᱤᱥᱤᱭᱟᱱ ᱢᱤᱭᱡᱤᱥᱤᱭᱟᱱ ᱥᱮᱬᱟᱭ ᱛᱟᱵᱚᱱ ᱢᱮ, ᱤᱧ ᱥᱤᱝᱜᱟᱨᱤᱧ ᱥᱮᱬᱟᱭ ᱛᱟᱵᱚᱱᱟ, ᱦᱮᱸ ᱟᱵᱚ ᱢᱤᱜᱴᱮᱱ ᱥᱮᱴ ᱵᱚ ᱛᱮᱭᱟᱨᱟᱜᱼᱟ᱾
ᱢᱟ ᱟᱹᱰᱤ ᱟᱹᱰᱤ ᱫᱤᱱ ᱠᱷᱚᱱᱟᱜ ᱛᱚᱵᱩ ᱟᱭᱢᱟ, ᱟᱹᱰᱤ ᱫᱤᱱ ᱠᱷᱚᱱᱟᱜ ᱟ. ᱰᱤ ᱫᱤᱱ ᱠᱷᱚᱱᱟᱜ ᱮᱥᱴᱟᱨ ᱢᱮᱠᱟᱨ ᱦᱚᱸ ᱤᱧ ᱮᱠᱴᱤᱵᱷ ᱵᱟᱹᱱᱩᱜ ᱤᱧ-ᱟ, ᱥᱮᱨᱮᱧ ᱠᱚᱦᱚᱧ ᱵᱚᱱᱫᱚ ᱪᱟᱵᱟ ᱟᱠᱟᱜᱼᱟ, ᱦᱮᱸ ᱥᱮ
ᱚᱻ
ᱟᱨ ᱚᱱᱠᱟ ᱫᱚ ᱵᱟᱹᱧ ᱥᱮᱨᱮᱧ ᱵᱟᱲᱟᱭ ᱮᱫᱟ᱾
ᱚ ᱟᱨ ᱱᱚᱜ ᱚᱭ ᱛᱤᱨᱤᱥᱮ ᱡᱩᱱ ᱨᱮ ᱚᱠᱟ ᱠᱚᱨᱮ ᱠᱚ ᱪᱟᱞᱟᱜ ᱜᱮ ᱛᱚ ᱞᱩᱜᱩᱵᱩᱨᱩ ᱥᱮ ᱚᱠᱟ ᱵᱩᱨᱩ, ᱞᱩᱜᱩ ᱵᱩᱨᱩ ᱫᱚ ᱚᱱᱟ ᱟᱵᱚᱣᱟᱜ ᱚᱱᱟ ᱤᱭᱟ. ᱥ ᱤᱭᱟᱹ ᱨᱮ ᱠᱟᱞᱪᱟᱨ ᱨᱮᱱᱟᱜ ᱡᱟᱭ ᱟᱜ ᱚᱠᱨᱮ ᱪᱚ ᱪᱮᱫ ᱪᱤᱞᱤ ᱜᱮᱭᱟ ᱚᱠᱟ ᱨᱮ ᱪᱚ ᱪᱮᱫ ᱪᱤᱞᱤ ᱛᱤᱨᱤᱥᱮ ᱡᱩᱱ ᱫᱚ ᱨᱩᱜᱷᱩᱱᱟᱛᱷ ᱯᱚᱱᱰᱤᱛ ᱨᱩᱜᱷᱩᱱᱟᱛᱷ, ᱡᱟᱱᱟᱢ ᱢᱟᱦᱟᱸ ᱦᱮᱸᱥᱮᱜ, ᱚ ᱦᱚᱸ ᱦᱩᱞ ᱫᱤᱵᱚᱥ ᱦᱩᱞ ᱫᱤᱵᱚᱥ ᱥᱚᱨᱤ, ᱪᱮᱫ ᱠᱚ ᱞᱟ. ᱭ-ᱟ ᱦᱩᱞ ᱫᱤᱵᱚᱥ ᱥᱚᱢᱚᱭ ᱟᱨ ᱛᱟᱨᱯᱚᱨᱮ, ᱦᱳᱭ ᱦᱳᱭ ᱚᱱᱟ ᱰᱤᱦᱤ ᱠᱚ ᱪᱟᱞᱟᱜ ᱞᱟᱜᱤᱜ-ᱟ ᱥᱮ ᱪᱮᱫ ᱞᱮᱠᱟ ᱠᱤ ᱡᱟᱱᱤ ᱵᱟᱹᱧ ᱵᱟᱲᱟᱭᱟ,
ᱚᱱᱟ ᱫᱚ ᱚᱠᱟᱨᱮ ᱵᱟᱡᱟᱜ ᱠᱟᱱᱟ ᱪᱚᱵᱵᱤᱥ ᱯᱚᱨᱜᱚᱱᱟ ᱨᱮ ᱵᱟᱡᱟᱜ ᱠᱟᱱᱟ ᱥᱮ ᱵᱚᱨᱫᱷᱚᱢᱟᱱ ᱨᱮ ᱵᱟᱡᱟᱜ ᱠᱟᱱᱟ ᱵᱚᱨᱫᱷᱚᱢᱟ ᱨᱮ ᱪᱮᱫ ᱪᱚ ᱵᱟᱝ᱾
ᱠᱮ ᱡᱟᱱᱤ
ᱯᱩᱨᱩᱞᱤᱭᱟ ᱥᱮ ᱵᱚᱨᱫᱷᱚᱢᱟᱱ ᱯᱩᱨᱩᱞᱤᱭᱟ ᱠᱤ ᱵᱚᱨᱫᱷᱚᱢᱟᱱ ᱠᱤ ᱵᱤᱨᱵᱷᱩᱢ ᱦᱤᱜ ᱱᱤᱭᱟᱹ ᱢᱚᱫᱷᱮ ᱨᱮ ᱯᱟᱲᱟᱜ-ᱟ, ᱚᱸᱰᱮ ᱡᱷᱟᱨᱠᱷᱚᱱᱰ ᱫᱷᱟᱨᱮ ᱨᱮ᱾
ᱦᱩᱸ
ᱡᱷᱟᱲᱠᱷᱚᱸᱰ ᱯᱚᱱᱚᱛ ᱟᱜ ᱫᱷᱟᱨᱮ ᱟᱫᱚ ᱱᱚᱣᱟ ᱡᱮ ᱜᱨᱩᱯ ᱠᱚᱨᱮ ᱢᱮᱥᱮᱡᱽ ᱠᱚ ᱦᱤᱡᱩᱜ ᱠᱟᱱᱟ ᱥᱤᱱ ᱵᱟᱲᱟᱭᱟᱜᱼᱟ ᱠᱟᱱᱟ ᱥᱮ ᱵᱟᱝ-ᱟ, ᱴᱷᱤᱠ ᱴᱷᱟᱠᱮᱢ ᱯᱟᱲᱦᱟᱣ ᱵᱟᱲᱟᱭᱮᱫᱼᱟ ᱥᱮ ᱵᱟᱝ-ᱟ ᱵᱤᱥᱮᱥ ᱠᱚᱨᱮ ᱮᱱᱟᱣᱩᱥᱢᱮᱱᱴ ᱵᱤᱥᱮᱥ ᱠᱚᱨᱮ ᱮᱱᱟᱣᱩᱥᱢᱮᱱᱴ,
ᱮᱱᱟᱣᱩᱱᱥᱢᱮᱱᱴ ᱢᱟ ᱥᱮᱨᱚᱠᱚᱢ ᱢᱟ ᱪᱮᱫ ᱦᱚᱸ ᱠᱚ ᱮᱢ ᱠᱚᱫᱟ,
ᱦᱳᱭ ᱡᱮᱴᱩᱠᱩ ᱜᱮᱢ ᱤᱭᱟ. ᱭ ᱤᱱᱟᱹ ᱴᱩᱠᱩ ᱜᱮ ᱵᱷᱟᱹᱜᱤ ᱞᱮᱠᱟ, ᱧᱮᱞ ᱢᱮ᱾ ᱡᱮᱴᱩᱠᱩ ᱠᱚ ᱮᱢ ᱜᱮᱭᱟ ᱤᱱᱟᱹ ᱴᱩᱠᱩ ᱜᱮ ᱵᱷᱟᱜᱮ ᱞᱮᱠᱟ ᱧᱮᱞ ᱢᱮ᱾
ᱟᱨ ᱪᱮᱫ ᱮᱠᱥᱚ ᱟᱥᱤ ᱢᱤᱱᱤᱴ ᱠᱚᱢᱯᱤᱞᱞᱤᱴ ᱛᱟᱨᱯᱚᱨ ᱱᱚᱵᱽᱵᱚᱭ ᱢᱤᱱᱤᱴ ᱛᱟᱯᱚᱨ ᱪᱮᱫ ᱯᱷᱚᱨᱚᱢ ᱠᱚ ᱯᱷᱤᱞᱟᱯ ᱮᱫ ᱫᱚ,
ᱱᱚᱵᱽᱵᱳᱭ ᱢᱤᱱᱤᱴ-ᱟᱜ ᱢᱤᱫᱴᱟᱜ ᱯᱷᱚᱨᱚᱢ ᱢᱮᱱᱟᱜᱼᱟ, ᱚᱱᱟ ᱫᱚ ᱵᱷᱮᱜᱟᱨ ᱜᱮᱭᱟ ᱦᱮᱸ ᱥᱮ
ᱯᱷᱤᱞᱟᱯ ᱟᱠᱟᱫᱟᱢ ᱟᱢ?
ᱦᱸ ᱚᱱᱟ ᱫᱚ ᱢᱟᱱᱮ ᱢᱤᱫᱴᱮᱱ ᱴᱟᱥᱠ ᱠᱟᱱᱟ ᱚᱱᱟ ᱫᱚ ᱢᱤᱫ ᱜᱷᱚᱱᱴᱟ ᱛᱟᱞᱟ ᱨᱚᱲ ᱦᱩᱭᱩᱜ ᱛᱟᱢᱟ,
ᱚᱨᱮ ᱵᱟᱯᱨᱮ,
ᱤᱧ ᱫᱩᱧ ᱨᱚᱲ ᱫᱟᱲᱮᱭᱟᱜᱼᱟ᱾
ᱦ
ᱤᱧ ᱤᱧᱟᱜ ᱜᱮ ᱚᱠᱚᱭ ᱟᱸᱡᱚᱢᱟᱭ,
ᱦᱮᱸ ᱦᱩᱸ
ᱚᱦᱚ ᱱᱚᱵᱽᱵᱳᱭ ᱢᱤᱱᱤᱴ ᱟᱜ ᱫᱚ ᱢᱟᱱᱮ ᱮᱴᱟᱜ ᱜᱮᱭᱟ, ᱚᱱᱟ ᱫᱚ ᱵᱚᱞᱛᱮ ᱪᱮᱫ ᱞᱮᱠᱟ ᱚᱱᱟ ᱢᱤᱫᱴᱟᱝ ᱴᱚᱯᱤᱠ ᱠᱚ ᱮᱢᱚᱜᱼᱟ ᱴᱷᱤᱠ ᱟᱪᱷᱮ᱾ ᱚᱱᱟ ᱴᱚᱯᱤᱠ ᱛᱮᱜᱮ ᱱᱤᱡᱮ ᱜᱮᱢ ᱨᱚᱲᱟ ᱚᱱᱟᱛᱮ ᱪᱤᱞᱤ ᱥᱟᱞᱟᱜ ᱦᱚᱸ ᱵᱟᱢ ᱨᱚᱲᱟ ᱦᱩᱭᱩᱜᱼᱟ᱾
ᱢᱟᱱᱮ ᱱᱤᱡᱮ ᱜᱮ ᱮᱠᱞᱟ ᱜᱮ
ᱦᱳᱭ ᱮᱠᱞᱟ ᱜᱮ ᱨᱚᱲ ᱦᱩᱭᱩᱜᱼᱟ, ᱚᱱᱟ ᱫᱚ ᱜᱮ ᱵᱷᱚᱭᱮᱥ ᱨᱮᱠᱚᱨᱰᱤᱝ ᱦᱩᱭᱩᱜᱼᱟ ᱢᱚᱱᱮ ᱦᱚᱭ,
ᱚᱻ ᱛᱟᱦᱚᱞᱮ ᱛᱚ ᱦᱮᱸ ᱛᱟᱦᱚᱞᱮ ᱛᱚ ᱜᱟᱱᱚᱜᱼᱟ᱾ ᱛᱟᱦᱞᱮ ᱫᱟᱲᱮᱭᱟᱜ ᱟᱢ ᱩᱸ
ᱦᱩᱸ ᱪᱟᱯ ᱵᱟᱹᱱᱩᱜᱼᱟ ᱴᱚᱯᱤᱠ ᱠᱚ ᱮᱢᱟᱫ ᱢᱮᱭᱟ ᱪᱮᱰ ᱡᱤᱯᱤᱴᱤ ᱞᱟᱹᱭ ᱟᱫᱮᱭᱟ ᱱᱚᱣᱟ ᱱᱚᱣᱟ ᱢᱟᱥᱮ ᱪᱮᱫ ᱱᱚᱣᱟ ᱤᱫᱤ ᱠᱟᱛᱮᱫ ᱵᱟᱨᱭᱟ ᱞᱟᱹᱭᱟᱹᱧ ᱢᱮ, ᱞᱟᱹᱭᱟᱫ ᱢᱮᱭᱟ, ᱥᱩᱨᱠᱟᱣ ᱱᱟᱢ ᱚᱞ ᱠᱟᱛᱮ ᱛᱮ ᱟᱨ ᱯᱟᱲᱦᱟᱣ ᱤᱫᱤᱭᱮᱫ ᱟᱢ ᱟᱨ ᱪᱮᱫ ᱦᱚᱸ ᱵᱟᱝ-ᱟ᱾
ᱚᱱᱠᱟ ᱫᱚ ᱵᱟᱝ ᱠᱚᱨᱟᱣ ᱠᱟᱱᱟ ᱱᱤᱡᱮᱨᱟᱜ ᱱᱚᱞᱮᱡᱽ ᱪᱮᱫ ᱞᱮᱠᱟᱢ ᱮᱢᱟ ᱦᱮᱸ ᱟᱨ ᱢᱤᱫᱴᱮᱱ, ᱵᱩᱡᱷᱟᱹᱣ ᱪᱮᱛᱟᱱ ᱱᱤᱡᱮᱨᱟᱜ ᱛᱤᱱᱟᱹᱜ ᱮᱢ ᱚᱸᱰᱮ ᱱᱤᱡᱮᱨ ᱥᱠᱤᱞ ᱛᱤᱱᱟᱹᱜ ᱮᱢᱟ ᱩᱱᱟᱹᱜ ᱜᱮ ᱡᱟᱫᱟ ᱤᱭᱟ. ᱠᱟᱹᱣᱰᱤ ᱢᱟ ᱧᱟᱢᱚᱜ ᱟᱥᱮ᱾ ᱮᱢ ᱦᱚᱸᱠᱚ ᱮᱢᱟᱢᱟ ᱤᱱᱟᱹᱜ ᱜᱮ ᱱᱤᱡᱮᱨᱟᱜ ᱛᱤᱱᱟᱹᱜ ᱥᱠᱤᱞ ᱛᱟᱦᱮᱸᱱ ᱛᱟᱢᱟ,
ᱮ ᱠᱩᱲᱤ ᱜᱤᱫᱽᱨᱟᱹ ᱥᱟᱞᱟᱜ ᱨᱚᱲ ᱠᱮᱜ-ᱟ, ᱪᱮᱫ ᱠᱚ ᱠᱚ ᱠᱩᱞᱤᱭᱮᱫ ᱢᱮᱭᱟ?
ᱦᱩᱸ᱾
ᱪᱮᱜ ᱠᱚᱠᱚ ᱠᱩᱞᱤᱭᱮᱜ ᱢᱮᱭᱟ?
ᱚᱱᱮᱠ ᱥᱚᱢᱚᱭ ᱢᱟ ᱨᱚᱲ ᱠᱚ ᱵᱟᱝ ᱟᱸᱡᱚᱢᱚᱜᱼᱟ, ᱟᱞᱮ ᱢᱚᱥ ᱛᱮ ᱞᱟᱹᱭ ᱢᱮ᱾ ᱵᱟᱝ ᱟᱸᱡᱚᱢᱚᱜ ᱠᱟᱱᱟ, ᱢᱚᱥ ᱛᱮ ᱵᱟᱝ ᱟᱸᱡᱚᱢᱚᱜ ᱠᱟᱱᱟ᱾ ᱢᱚᱪᱷ ᱛᱮ ᱵᱟᱝ ᱟᱸᱡᱚᱢᱚᱜ ᱠᱟᱱᱟ, ᱴᱟᱣᱟᱨ ᱠᱚ ᱰᱤᱥᱴᱟᱵᱮᱜ ᱛᱟᱹᱵᱤᱱᱟᱭ ᱥᱮ ᱪᱮᱫ?
ᱚᱻ᱾ ᱟᱨ ᱡᱩᱫᱤ ᱧᱮᱞᱢᱮ ᱦᱟᱸᱫᱟ ᱵᱷᱚᱸᱫᱟ ᱤᱧ ᱞᱮᱠᱟᱱᱤᱡ ᱜᱮ, ᱤᱧ ᱥᱟᱞᱟᱜ ᱮ ᱨᱚᱲᱫᱟ ᱧᱮᱞ ᱢᱮ ᱦᱟᱱᱤ ᱠᱩᱞᱤᱭᱮ ᱠᱟᱱᱟ ᱤᱧ ᱵᱟᱹᱧ ᱞᱟᱹᱭ ᱫᱟᱲᱮᱭᱟᱭ ᱠᱟᱱᱟ᱾ ᱟᱨ ᱤᱧ ᱦᱚᱧ ᱠᱩᱞᱤᱭᱮ ᱠᱟᱱᱟ ᱚ ᱵᱟᱭ ᱞᱟᱹᱭ ᱫᱟᱲᱮᱭᱟᱹᱧ ᱠᱟᱱᱟ᱾
ᱚᱝᱠᱟᱜᱮ ᱟᱫᱚ ᱵᱟᱝ ᱵᱩᱡᱷᱟᱹᱜᱼᱟ ᱨᱚᱲ, ᱵᱤᱵᱷᱤᱱᱱᱚ ᱦᱚ ᱢᱟᱱᱮ ᱵᱤᱵᱷᱤᱱᱱᱚ ᱨᱚᱠᱚᱢ ᱥᱮᱛᱟᱜ ᱨᱚᱲ ᱵᱷᱮᱜᱟᱨ ᱵᱷᱮᱜᱟᱨ ᱜᱮ᱾ ᱟᱵᱚ ᱫᱚ ᱪᱤᱠᱟᱹᱭ ᱱᱟ, ᱟᱵᱚ ᱫᱚ ᱥᱩᱨᱼᱥᱩᱯᱩᱨ ᱦᱚᱲ ᱠᱟᱱᱟ ᱵᱚᱱ ᱥᱮ᱾
ᱦᱩᱸ᱾
ᱚᱱᱮᱠᱴᱟ ᱠᱤᱪᱷᱩ ᱵᱷᱟᱥᱟ ᱠᱚᱨᱮ ᱦᱚᱸ ᱢᱤᱞ ᱢᱮᱱᱟᱜᱼᱟ ᱦᱮᱸ ᱟᱪᱷᱟ ᱥᱟᱹᱲᱤ ᱠᱟᱛᱷᱟ ᱟᱯᱮ ᱚᱱᱛᱮ ᱫᱚ ᱢᱟᱦᱛᱚ ᱠᱟᱞᱪᱟᱨ ᱡᱟᱹᱥᱛᱤ ᱜᱮᱭᱟ ᱥᱮ ᱪᱮᱫ
ᱩᱱᱟᱹᱜ ᱫᱚ ᱵᱟᱝᱟ ᱢᱟᱱᱮ ᱡᱟᱭ ᱦᱳᱠ ᱢᱮᱱᱟᱜ ᱟᱠᱟᱜ ᱠᱚᱣᱟ ᱠᱤᱱᱛᱩ ᱩᱱᱟᱹᱜ ᱦᱚᱸ ᱵᱟᱝᱟ ᱛᱚ ᱵᱟᱝᱜᱮ ᱩᱱᱟᱹᱜ ᱫᱚ ᱵᱟᱝᱟ ᱵᱟᱝ ᱜᱮ ᱵᱟᱝᱜᱟᱹᱞᱤ ᱢᱮᱱᱟᱜ ᱠᱚᱣᱟ ᱟᱨ ᱥᱟᱱᱛᱟᱲ
ᱢᱟᱦᱛᱚ ᱫᱚ ᱵᱟᱹᱱᱩᱜ ᱠᱚᱣᱟ ᱫᱚ ᱦᱟᱛᱮ ᱜᱳᱱᱟ
ᱤᱭᱟ ᱤᱭᱟᱹ ᱥᱮᱫ ᱞᱮᱧ ᱪᱟᱞᱟᱣ ᱞᱮᱱᱟ ᱫᱤᱱ ᱠᱟᱞᱚᱢ ᱫᱚ ᱵᱟᱝᱟ ᱫᱩ ᱦᱟᱡᱟᱨ ᱮᱠᱩᱥ ᱥᱟᱞ ᱨᱮ ᱟᱸᱠᱨᱚᱜ ᱟᱸᱡᱚᱢ ᱠᱟᱜ
ᱚᱠᱟ ᱥᱮᱱ ᱚᱱᱟ ᱫᱚ
ᱵᱤᱱᱯᱩᱨ
ᱳ ᱦᱳᱭ ᱚᱱᱛᱮ ᱫᱚᱠᱚ ᱛᱟᱦᱮᱸ ᱫᱟᱲᱮᱭᱟᱜᱼᱟ
ᱮ ᱦᱮᱡ ᱮᱱᱟᱠᱚ ᱢᱟᱦᱚᱛᱳ ᱛᱮᱜᱮ ᱠᱚ ᱰᱮᱱᱥ ᱠᱮᱫ ᱫᱚᱭᱟ, ᱢᱟᱱᱮ ᱟᱞᱮ ᱦᱚᱲᱜᱮ᱾ ᱟᱞᱮ ᱦᱚᱲ ᱜᱮ
ᱦᱚᱸ ᱟᱨᱦᱚᱸ ᱡᱮᱢᱚᱱ ᱦᱟᱱᱟ ᱟᱯᱮ ᱚᱱᱛᱮ ᱟᱯᱮ ᱚᱱᱛᱮ ᱢᱟᱞᱚᱛᱤ ᱛᱟᱠᱚ ᱚᱱᱛᱮ ᱵᱟᱹᱭᱥᱟᱹᱠᱷᱤ ᱛᱟᱠᱚ ᱚᱱᱛᱮ ᱚᱱᱛᱮ ᱦᱚᱸᱛᱚ ᱥᱩᱫᱩ ᱢᱟᱦᱛᱚ ᱢᱮᱱᱟᱜ ᱠᱚ ᱛᱮ ᱦᱮᱸ ᱥᱮ
ᱵᱟᱹᱭᱥᱟᱹᱠᱷᱤ ᱛᱚᱠᱚ ᱟᱹᱛᱩ ᱨᱮᱫᱚ ᱢᱮᱱᱟᱜ ᱠᱚᱣᱟ
ᱩᱱᱠᱩ ᱟᱹᱛᱩᱢ ᱥᱮᱱ ᱟᱠᱟᱱᱟ
ᱤᱱᱟᱹᱜ ᱫᱚ ᱥᱩᱨ ᱜᱮ ᱛᱟᱞᱮ
ᱥᱩᱨ ᱜᱮᱭᱟ ᱯᱮ
ᱵᱟᱹᱭᱥᱟᱹᱠᱷᱤ ᱛᱚᱠᱚᱣᱟᱜ ᱟᱹᱛᱩᱢ ᱥᱮᱱ ᱠᱟᱱᱟ
ᱦᱩᱸ ᱞᱟᱜᱽᱬᱮ ᱮᱱᱮᱡ ᱠᱚᱤᱧ ᱪᱟᱞᱟᱣ ᱵᱟᱲᱟ ᱞᱮᱱᱟ ᱢᱤᱫ ᱚᱠᱛᱚ
ᱩᱸᱻ
ᱟᱫᱚ ᱚᱝᱠᱟ ᱛᱮᱫᱚ ᱟᱞᱮ ᱦᱚᱸ ᱠᱟᱹᱢᱤ ᱠᱚᱞᱮ ᱪᱟᱞᱟᱜ ᱠᱷᱟᱱ ᱨᱚᱦᱚᱭ ᱠᱟᱹᱢᱤ ᱠᱚ ᱚᱱᱠᱟ ᱛᱮᱜᱮᱞᱮ ᱪᱟᱞᱟᱜᱼᱟ ᱫᱚ ᱦᱟᱴ ᱠᱚᱦᱚᱸ ᱚᱱᱠᱟ ᱛᱮᱜᱮᱞᱮ ᱪᱟᱞᱟᱜᱼᱟ ᱫᱚ ᱩᱱᱠᱩ ᱫᱚ
ᱟᱯᱮ ᱚᱲᱟᱜ ᱫᱚ ᱠᱤᱥᱤᱭᱟᱹᱲᱤ ᱥᱯ ᱚᱠᱟᱴᱮᱱ ᱫᱚ ᱚᱸᱰᱮ ᱚ ᱵᱟᱵᱟ ᱚᱦᱚ
ᱚᱱᱟᱫᱚ ᱤᱧ ᱛᱤᱧᱟᱹᱝ ᱛᱚᱠᱚ ᱚᱲᱟᱜ
ᱚ ᱟᱪᱷᱟ ᱟᱯᱮᱭᱟᱜ ᱚᱲᱟᱜ ᱫᱚ
ᱟᱞᱮ ᱚᱲᱟᱜ ᱞᱮ ᱪᱟᱸᱫᱣᱟ
ᱛᱟᱦᱞᱮ
ᱪᱟᱸᱫᱳᱣᱟ ᱟᱞᱮ ᱚᱲᱟᱜ ᱫᱚ
ᱪᱟᱸᱫᱣᱟ
ᱦᱚᱭ
ᱚᱸ
ᱟᱫᱚ ᱡᱟᱫᱟᱛᱟᱨ ᱱᱚᱛᱮ ᱨᱮᱜᱤᱧ ᱛᱟᱦᱱ ᱜᱮᱭᱟ ᱱᱚᱜᱼᱚᱭ ᱠᱞᱟᱥ ᱯᱷᱟᱭᱤᱵ ᱨᱤᱧ
ᱵᱟᱦᱟᱱᱱᱚ ᱥᱮᱠᱮᱱᱰ
ᱚᱱᱟ ᱠᱚᱛᱮ ᱟᱞᱚᱢ ᱦᱧᱪᱟᱹ ᱦᱟᱛᱟᱲᱟᱣ ᱟᱯᱮ ᱦᱚᱸᱜᱼᱚᱭ ᱢᱟᱱᱮ ᱯᱷᱟᱭᱤᱵᱽ ᱠᱷᱚᱱᱟᱜ ᱤᱧ ᱵᱷᱚᱨᱛᱤ ᱠᱟᱱᱟ ᱥᱮ
ᱦᱮᱸ
ᱤᱱᱟᱹ ᱯᱚᱨᱮ ᱱᱚᱛᱮ ᱨᱮᱮ ᱡᱟᱹᱥᱛᱤ ᱢᱱᱟᱹᱧᱟ ᱤᱱᱟ ᱯᱚᱨᱮ ᱤᱱᱟᱹ ᱯᱚᱨᱮ ᱱᱚᱛᱮ ᱨᱮᱜᱮ ᱡᱟᱹᱥᱛᱤ ᱢᱤᱱᱤᱧᱟ ᱩᱱ ᱡᱚᱠᱷᱚᱱ ᱠᱞᱟᱥ ᱯᱷᱟᱭᱤᱵᱽ ᱨᱮᱤᱧ ᱵᱷᱚᱨᱛᱤᱭ ᱠᱟᱱᱟ ᱛᱚᱠᱷᱚᱱ ᱜᱮᱛᱚ ᱤᱧ ᱫᱤᱫᱤ ᱫᱞᱮ ᱡᱟᱶᱟᱭ ᱠᱟᱫᱮᱭᱟ
ᱩᱸ
ᱡᱟᱫᱟᱛᱟᱨ ᱤᱧ ᱱᱚᱛᱮ ᱨᱮᱜᱤᱧ ᱛᱟᱦᱮᱱ ᱜᱮᱭᱟ ᱟᱫᱚ ᱱᱚᱣᱟ ᱛᱮᱦᱮᱧ ᱜᱟᱯᱟ ᱦᱚᱸ ᱢᱤᱱᱟᱧ ᱜᱮᱭᱟ ᱵᱟᱹᱧ ᱫᱟᱲᱮᱠᱟᱣᱟ
ᱩᱸ ᱦᱩᱸ ᱦᱟᱹ
ᱟᱪᱪᱷ ᱱᱤᱛᱚᱜ ᱢᱟ ᱤᱧᱤᱧ ᱠᱚᱞᱟᱛᱚ
ᱦᱩᱸ ᱻ
ᱟᱢ ᱯᱟᱨᱤ ᱠᱚᱞ ᱢᱮ ᱛᱫᱚ ᱦᱳᱭ ᱤᱧᱤᱧ ᱠᱞ ᱞᱮᱫᱟ ᱪᱮᱫ ᱪᱚ ᱟᱢ ᱯᱟᱨᱤ ᱠᱚᱞ ᱢᱮ
ᱤᱧ ᱟᱨ ᱢᱤᱫ ᱫᱷᱟᱣ ᱤᱧ ᱟᱨ ᱢᱤᱫ ᱫᱷᱟᱣ ᱤᱧ ᱠᱚᱞ ᱞᱮ ᱠᱷᱟᱱ ᱤᱧᱟᱹᱜ ᱫᱚᱥᱴᱟ ᱯᱚᱴᱟᱼᱟ ᱪᱮᱫ ᱪᱚ ᱫᱚᱥᱴᱟ ᱯᱚᱴᱟᱣ ᱞᱮᱱ ᱠᱷᱟᱱ ᱨᱤᱥᱤᱵᱷ ᱠᱟᱹᱴᱤᱡ ᱞᱤᱧ ᱠᱚᱨᱟᱣ ᱵᱟᱲᱟᱭᱟ ᱢᱚᱬᱮ ᱜᱚᱴᱟᱝ ᱛᱷᱮᱠᱮ ᱛᱩᱨᱩᱭ ᱜᱚᱴᱟᱝ ᱤᱱᱟᱹ ᱯᱚᱨᱮ ᱢᱤᱫ ᱫᱷᱟᱣ ᱰᱟᱭ ᱞᱤᱧ ᱮᱛᱚ ᱦᱚᱵ ᱫᱚ ᱮᱠ ᱫᱚᱢ ᱪᱟᱵᱟᱣ ᱜᱚᱫ ᱠᱟᱹᱜ ᱤᱧ ᱥᱟᱫᱷᱟ ᱨᱚᱱ ᱢᱟᱱᱮ ᱡᱟᱹᱥᱛᱤ ᱫᱚ ᱵᱟᱝ ᱱᱚᱼᱼᱟ ᱡᱟᱦᱟᱸᱭ ᱧᱮᱞ ᱠᱟᱫᱟᱭ ᱡᱮ ᱧᱮᱞ ᱠᱮᱫ ᱯᱷᱤᱨᱤ ᱢᱮᱱᱟ ᱭᱟ ᱢᱤᱫ ᱦᱚᱲ ᱥᱟᱞᱟᱜ ᱨᱚᱯᱚᱲ ᱱᱟ ᱟᱢᱮᱢ ᱠᱚᱞ ᱠᱮᱫ ᱮᱜᱼᱟ᱾ ᱠᱤᱱ ᱵᱟ ᱟᱡ ᱮ ᱠᱚᱞ ᱠᱮᱫᱟ ᱡᱩᱫᱤ ᱟᱡ ᱮ ᱠᱚᱞ ᱠᱮᱜᱼᱟ ᱩᱱ ᱜᱮ ᱦᱟᱯᱮ ᱞᱤᱧ ᱠᱚᱞ ᱨᱩᱣᱟᱹᱲ ᱮᱜᱼᱟ ᱡᱩᱫᱤ ᱟᱻᱻ ᱟᱢᱮᱢ ᱠᱚᱞ ᱠᱮᱫᱟ ᱛᱟᱦᱞᱮ ᱠᱚᱞ ᱨᱩᱣᱟᱹᱲ ᱵᱮᱱ ᱫᱩᱲᱦᱟᱹ ᱵᱟᱥ ᱪᱵᱟᱭ ᱱᱟ ᱟᱡᱟᱜ ᱴᱟᱥ ᱠᱚ ᱠᱚᱨᱟᱣ ᱛᱟᱨᱟ ᱠᱟᱜᱼᱟ ᱟᱢᱟᱜ ᱦᱚᱸ ᱠᱚᱨᱟᱣ ᱛᱟᱨᱟᱭ ᱟᱢ ᱵᱟᱥ ᱚᱱᱟ ᱜᱮ ᱟᱫᱚ ᱡᱟᱦᱟᱸ ᱦᱳᱠ ᱪᱷᱩᱴᱟᱹᱣ ᱵᱟᱲᱟ ᱦᱩᱭ ᱟᱠᱟᱱᱟ᱾ ᱠᱟᱹᱢᱤ ᱠᱚ ᱟᱨ ᱱᱤᱛᱳᱜ ᱢᱟ ᱟᱞᱮ ᱱᱤᱛ ᱢᱟ ᱠᱟᱹᱢᱤ ᱠᱚ ᱚᱱᱠᱟ ᱵᱟᱹᱱᱩᱜ ᱟᱥᱮ
ᱦᱩᱲᱩ ᱠᱚ ᱯᱮ ᱨᱚᱦᱚᱭ ᱠᱮᱜᱼᱟ ᱱᱤᱛᱚᱜ ᱠᱚ ᱨᱚᱦᱚᱭ-ᱟ᱾
ᱵᱟᱝ-ᱟ ᱦᱚᱸ ᱫᱟᱜ ᱠᱚ ᱟᱞᱮ ᱫᱚ ᱫᱟᱜ ᱜᱮ ᱵᱟᱹᱪᱩᱜ-ᱟ᱾ ᱱᱚᱛᱮ ᱫᱚ ᱦᱚᱞᱟ ᱪᱮᱛᱟ ᱫᱟᱜ ᱞᱮ ᱟᱞᱮᱥ ᱥᱮᱫ ᱢᱟᱱᱮ ᱦᱚᱞᱟ ᱚᱱᱟ ᱤᱭᱟᱹ ᱠᱷᱚᱱ ᱞᱤᱧ ᱦᱮᱡ ᱮᱱᱟ ᱜᱤᱨᱟᱹ ᱮᱢ ᱠᱷᱚᱱᱟᱜ ᱞᱤᱧ ᱦᱮᱡ ᱮᱱᱟ ᱫᱚᱢᱮ ᱦᱚᱭᱼᱟ ᱫᱟᱜ ᱫᱚ ᱵᱟᱹᱪᱩᱜᱼᱟ᱾ ᱨᱤᱢᱤᱞ ᱛᱮᱫ ᱨᱤᱢᱤᱞ ᱨᱮᱭᱟᱜ ᱫᱚᱢᱮ ᱫᱟᱜ ᱫᱚ
ᱛᱟᱦᱞᱮ ᱛᱚ ᱦᱮᱵᱤ ᱯᱮ ᱡᱚᱢ ᱧᱩᱭᱟ ᱮ ᱯᱚᱸᱭ ᱛᱟᱞᱤᱥ ᱦᱩᱭᱩᱜ ᱞᱟᱹᱜᱤᱫᱼᱟ᱾
ᱦᱚᱸ ᱠᱟᱹᱴᱤᱡ ᱠᱟᱜ ᱛᱮ ᱠᱚᱞ ᱨᱩᱣᱟᱹᱲ ᱢᱮ ᱾